ᱜᱚᱝᱠᱮ ᱡᱚᱦᱟᱨ ᱜᱮ
ᱦᱮᱸ ᱱᱟᱯᱟᱭ ᱵᱟᱲᱟ ᱜᱮ ᱵᱮᱱ ᱛᱚ ᱜᱚᱢᱠᱮ?
ᱦᱚᱭ - ᱦᱚᱭ ᱪᱟᱺᱫᱚ - ᱵᱚᱺᱜᱟ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱟᱠᱟᱫ ᱞᱤᱧᱟ ᱱᱤᱛ ᱜᱷᱟᱹᱲᱤᱠ ᱫᱚ ᱾
ᱟᱪᱪᱷᱟ ᱟᱪᱪᱷᱟ ᱪᱷᱟ ᱚᱲᱟᱜ ᱠᱚᱨᱮ ᱦᱚᱸ ᱡᱚᱛᱚᱜ ᱜᱮ ᱱᱟᱯᱟᱭ ᱜᱮ ᱵᱟᱝ?
ᱦᱚᱭ - ᱦᱚᱭ ᱜᱷᱟᱨᱚᱸᱡᱽ ᱨᱮᱱ ᱦᱚᱸ ᱡᱚᱛᱚ ᱜᱮ ᱱᱟᱯᱟᱭ ᱜᱮ ᱢᱮᱱᱟᱜ ᱟᱠᱟᱜ ᱠᱚᱣᱟ ᱾
ᱟᱪᱪᱷᱟ ᱱᱟᱯᱟᱭ ᱜᱮ ᱵᱚᱱ ᱛᱟᱦᱮ ᱠᱷᱚᱡᱚᱜ ᱢᱟ ᱟᱨ ᱱᱟᱯᱟᱭ ᱜᱮ ᱵᱚᱱ ᱛᱟᱦᱮᱱ ᱢᱟ ᱥᱟᱱᱟᱢ ᱦᱚᱲ ᱜᱮ᱾
ᱦᱚᱭ ᱻ ᱦᱚᱭ ᱻ ᱦᱚᱭ ᱻ ᱦᱚᱭ ᱟᱫᱚ ᱜᱚᱝᱠᱮᱼᱼᱼ ᱠᱮᱻ ᱟᱹᱵᱤᱱ ᱜᱮ ᱚᱠᱟ ᱞᱮᱠᱟ ᱜᱷᱟᱨᱚᱸᱡᱽ ᱠᱚᱨᱮ ᱚᱠᱟ ᱞᱮᱠᱟ ᱢᱮᱱᱟᱜ ᱠᱚᱣᱟ?
ᱦᱮᱸ ᱟᱹᱞᱤᱧ ᱦᱚᱸ ᱱᱟᱯᱟᱭ ᱜᱮᱭᱟ ᱱᱤᱭᱟᱹ ᱫᱷᱟᱹᱵᱤᱡ ᱫᱚ, ᱪᱟᱺᱫᱚ ᱵᱚᱺᱜᱟ ᱦᱟᱜ ᱫᱟᱭᱟ ᱫᱩᱞᱟᱹᱲ ᱛᱮ, ᱟᱨ ᱜᱷᱟᱨᱚᱸᱡᱽ ᱠᱚ ᱨᱮ ᱦᱚᱸ ᱱᱟᱭ ᱛᱮ ᱱᱟᱯᱟᱭ ᱛᱮᱜᱮ ᱢᱮᱱᱟᱜ ᱟᱠᱟᱫ ᱠᱚᱣᱟ ᱦᱮᱸ ᱥᱮ᱾
ᱦᱚᱭ ᱦᱳᱭ᱾
ᱦᱮᱸ ᱛᱟᱦᱚᱞᱮ ᱠᱷᱟᱱ ᱫᱚ ᱜᱚᱝᱠᱮ ᱠᱟᱛᱷᱟ ᱫᱚ ᱱᱚᱝᱠᱟ ᱮᱱᱟ, ᱠᱟᱛᱷᱟ ᱛᱮᱫᱚ ᱦᱟᱸᱜ ᱵᱟᱞᱟᱝ ᱵᱟᱹᱲᱛᱤᱭᱟ ᱵᱤᱥᱤ ᱫᱚ ᱦᱮᱸ ᱥᱮ? ᱱᱚᱜᱼᱚᱭ ᱡᱮ ᱚᱠᱟ ᱞᱮᱠᱟ ᱵᱷᱟᱵᱽ ᱛᱮ ᱦᱟᱸᱜ ᱠᱟᱹᱴᱤᱡ ᱢᱤᱫᱴᱮᱱ ᱥᱟᱛᱟᱢ ᱞᱟᱝ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ ᱜᱚᱝᱠᱮ᱾
ᱦᱚᱭ ᱦᱚᱭ ᱟᱫᱚ ᱡᱟᱦᱟᱸ ᱠᱚ ᱢᱟᱨᱟᱝ ᱵᱚᱦᱚᱜ ᱠᱚ ᱟᱞᱟᱝ ᱚᱠᱛᱚ ᱠᱚ ᱮᱢ ᱠᱟᱜ ᱞᱟᱝᱟ ᱥᱮ?
ᱦᱩᱸ ᱪᱷᱟ ᱪᱷᱟ ᱪᱷᱟ᱾
ᱚᱱᱟ ᱚᱠᱛᱚ ᱢᱩᱫᱽ ᱨᱮᱜᱮ ᱠᱷᱟᱴᱚ ᱢᱟᱪᱟ ᱛᱮ ᱡᱟᱦᱟᱸ ᱛᱤᱱᱟᱹᱜ ᱜᱮ ᱜᱟᱞᱢᱟᱨᱟᱣ ᱦᱩᱭᱩᱜᱼᱟ, ᱢᱤᱫ ᱴᱟᱝ ᱥᱟᱛᱟᱢ ᱞᱟᱹᱭᱮ
ᱦᱩᱸ ᱦᱩᱸ ᱦᱩᱸ᱾
ᱦᱩᱸ ᱜᱟᱞᱢᱟᱨᱟᱣ ᱞᱮᱠᱷᱟᱡ ᱱᱟᱯᱟᱭ ᱠᱚᱜᱼᱟ᱾
ᱟᱪᱪᱷᱟ ᱪᱷᱟ ᱪᱷᱟ᱾ ᱟᱪᱪᱷᱟ ᱜᱟᱞᱢᱟᱨᱟᱣ ᱫᱚ ᱱᱚᱜ ᱱᱚᱝᱠᱟ ᱮᱱᱟ ᱱᱚᱜᱼᱚᱭ ᱡᱮ ᱪᱟᱥ-ᱵᱟᱥ ᱫᱤᱱ ᱠᱟᱱᱟ ᱱᱤᱛᱚᱜ ᱫᱚ᱾ ᱦᱮᱸ ᱥᱮ ᱛᱟᱦᱚᱞᱮ ᱠᱷᱟᱱ ᱪᱟᱥ-ᱵᱟᱥ ᱨᱮ ᱟᱵᱮᱱ ᱟᱵᱮᱱ ᱫᱚ ᱮᱸ ᱚᱠᱟ ᱞᱮᱠᱟ ᱢᱟᱱᱮ ᱡᱟᱦᱟᱸ ᱛᱤᱥ ᱢᱟᱱᱮ ᱵᱮᱱ ᱪᱟᱥ-ᱵᱟᱥ ᱵᱟᱲᱟᱣ ᱟᱠᱟᱜᱼᱟ ᱥᱮ ᱵᱟᱝᱟ?
ᱦᱚᱭ ᱦᱚᱭ ᱪᱟᱥ ᱵᱟᱲᱟ ᱫᱚ ᱦᱩᱭ ᱟᱠᱟᱱ ᱜᱮᱭᱟ ᱥᱮ᱾
ᱟᱪᱪᱷᱟ ᱱᱚᱜᱼᱚᱭ ᱡᱮ ᱪᱟᱥ-ᱵᱟᱥ ᱦᱩᱭᱩᱜ ᱠᱟᱱᱟ ᱟᱯᱮ ᱫᱤᱥᱚᱢ ᱫᱚ ᱚᱠᱟ ᱞᱮᱠᱟ? ᱡᱮ ᱥᱩᱫᱩ ᱱᱮᱜ ᱱᱤᱭᱟᱹ ᱥᱚᱢᱚᱭ ᱡᱮᱢᱚᱱ ᱵᱚᱱ ᱵᱟᱲᱟᱭᱟ ᱱᱤᱭᱟᱹ ᱥᱚᱢᱚᱭ ᱫᱚ ᱥᱩᱫᱩ ᱦᱩᱲᱩ ᱜᱮ ᱦᱟᱸᱜ ᱵᱚᱱ ᱪᱟᱥᱟ ᱦᱮᱸ ᱥᱮ? ᱢᱮᱱ ᱠᱷᱟᱱ ᱮᱢ ᱱᱚᱣᱟ ᱯᱚᱨᱮ ᱨᱮᱱᱟᱜ ᱡᱟᱦᱟᱸ ᱟᱨ ᱦᱚᱸ ᱮᱴᱟᱜ ᱮᱴᱟᱜ ᱥᱤᱡᱮᱱ ᱠᱚ ᱨᱮ ᱟᱨ ᱪᱮᱫ ᱢᱟᱱᱮ ᱥᱮ ᱮᱴᱟᱜ ᱮᱴᱟᱜ ᱥᱚᱢᱚᱭ ᱠᱚᱨᱮ ᱥᱮ ᱚᱠᱛᱚ ᱠᱚᱨᱮ ᱦᱟᱸᱜ ᱡᱟᱦᱟᱸ ᱪᱟᱥ ᱠᱚ ᱜᱟᱱᱚᱜᱼᱟ, ᱦᱮᱸ ᱟᱭᱢᱟ ᱢᱮᱱᱟᱜ ᱟᱹᱞᱩ, ᱯᱚᱴᱚᱞ, ᱡᱷᱤᱸᱜᱟ ᱦᱮᱸ ᱦᱮᱱᱛᱷᱮᱱ ᱦᱩᱸ᱾
ᱦᱳᱭ᱾
ᱡᱟᱦᱟᱸ ᱱᱟᱜ ᱠᱚ ᱫᱚ ᱚᱱᱠᱟ ᱱᱟᱜ ᱢᱟᱱᱮ ᱟᱯᱮ ᱥᱮᱫ ᱫᱚ ᱢᱟᱱᱮ ᱚᱠᱟ ᱞᱮᱠᱟ ᱜᱚᱝᱠᱮ? ᱪᱟᱥ ᱟᱵᱟᱫ ᱠᱚᱫᱚ ᱚᱠᱟ ᱞᱮᱠᱟ?
ᱟᱪᱪᱷᱟ᱾ ᱟᱫᱚ ᱟᱞᱮ ᱥᱮᱫ ᱫᱚ ᱜᱚᱝᱠᱮ ᱱᱤᱭᱟᱹ ᱥᱚᱢᱚᱭ ᱡᱮᱢᱚᱱ ᱡᱟᱹᱯᱩᱫ ᱫᱤᱱ ᱵᱚᱨᱥᱟ ᱫᱤᱱ ᱱᱤᱭᱟᱹ ᱥᱚᱢᱚᱭ ᱫᱚ ᱦᱩᱲᱩ ᱪᱟᱥ ᱦᱩᱭᱩᱜᱼᱟ ᱦᱮᱸ ᱢᱮᱱ ᱠᱷᱟᱱ ᱚᱱᱟ ᱵᱟᱫᱽ ᱠᱟᱛᱮᱫ ᱨᱮ ᱦᱚᱸ ᱮᱴᱟᱜ ᱥᱤᱡᱮᱱ ᱨᱮ ᱮᱴᱟᱜ ᱪᱟᱥ ᱡᱚᱛᱚ ᱜᱮ ᱦᱩᱭᱩᱜᱼᱟ᱾ ᱚᱱᱟ ᱡᱟᱦᱟᱸ ᱞᱮᱠᱟ ᱵᱤᱱ ᱞᱟᱹᱭ ᱠᱮᱜᱼᱟ ᱟᱱᱟᱡᱽ ᱯᱟᱹᱛᱤ ᱯᱚᱴᱚᱞ ᱡᱷᱤᱸᱜᱟᱹ ᱠᱚ ᱦᱮᱸ ᱥᱮ ᱚᱱᱟ ᱠᱚ ᱦᱚᱸ ᱦᱩᱭᱩᱜᱼᱟ᱾
ᱟᱪᱪᱷᱟ ᱟᱪᱪᱷᱟ, ᱟᱨ ᱱᱚᱜᱼᱚᱭ ᱡᱮ ᱪᱟᱥ ᱟᱵᱟᱫ ᱦᱮᱸ ᱥᱮ?
ᱦᱳᱭ᱾
ᱦᱩᱸ ᱛᱟᱦᱚᱞᱮ ᱠᱷᱟᱱ ᱫᱚ ᱟᱸ ᱟᱵᱮ ᱚᱱᱟ ᱠᱚᱨᱮ ᱫᱚ ᱢᱟᱱᱮ ᱡᱟᱦᱟᱸ ᱵᱮᱱ ᱧᱮᱞ ᱠᱟᱫᱟ ᱪᱟᱥ ᱟᱵᱚ ᱫᱚ ᱱᱮᱛᱟᱨ ᱢᱟ ᱨᱟᱥᱟᱭᱚᱱᱤᱠ ᱥᱟᱨ ᱢᱟᱵᱚᱱ ᱮᱢᱟᱜ ᱠᱟᱱ ᱜᱮ ᱦᱮᱸ ᱥᱮ?
ᱦᱳᱭ᱾
ᱛᱟᱦᱚᱞᱮ ᱠᱷᱟᱱ ᱟᱵᱮᱱᱟᱜ ᱪᱮᱫᱠᱟ ᱞᱟᱹᱭ ᱢᱟᱱᱮ ᱨᱟᱥᱟᱭᱱᱤᱠ ᱥᱟᱨ ᱮᱢ ᱮᱻ ᱠᱟᱛᱮᱫ ᱵᱷᱟᱞᱮᱭᱟ ᱥᱮ ᱵᱤᱱᱟᱹ ᱥᱟᱨ ᱮᱢ ᱠᱟᱛᱮ ᱵᱷᱟᱞᱮ ᱚᱠᱟᱞᱮᱠᱟ ᱵᱮᱱ ᱞᱟᱹᱭ ᱦᱚᱪᱚᱭᱮᱫᱼᱟ?
ᱦᱩᱸ ᱟᱹᱞᱤᱧᱟᱜ ᱞᱟᱹᱭ ᱛᱮᱫᱚ ᱢᱟᱱᱮ ᱨᱟᱥᱟᱭᱚᱱᱤᱠ ᱥᱟᱨ ᱫᱚ ᱮᱢ ᱫᱚ ᱵᱷᱟᱜᱤᱭᱟ, ᱢᱮᱱᱠᱷᱟᱱ ᱩᱱᱟᱹᱜ ᱡᱟᱹᱥᱛᱤ ᱫᱚ ᱮᱢ ᱫᱚ ᱵᱟᱝ ᱵᱷᱟᱜᱮᱭᱟ᱾
ᱟᱪᱪᱷᱟ ᱟᱪᱪᱷᱟ ᱟᱪᱪᱷᱟ ᱛᱟᱦᱞᱮ ᱠᱷᱟᱱ ᱚᱱᱟ ᱟᱹᱰᱤ ᱦᱮᱸ ᱦᱮᱸ᱾ ᱟᱨ ᱜᱚᱝᱠᱮ ᱞᱟᱹᱭ ᱫᱟᱞᱤᱧ
ᱦᱳᱭ᱾
ᱦᱚᱸᱜᱼᱚᱭ ᱡᱮ ᱟᱵᱮᱱ ᱫᱚ ᱟᱵᱮᱱᱟᱜ ᱠᱟᱛᱷᱟ ᱛᱮᱞᱤᱧ ᱵᱩᱡ ᱮᱫᱟ ᱡᱮ ᱟᱵᱮᱱ ᱫᱚ ᱦᱳᱭ ᱛᱚ ᱥᱚᱵᱡᱤ ᱠᱚ ᱥᱮ ᱟᱱᱟᱡᱽ ᱯᱟᱹᱛᱤ ᱠᱚᱫᱚ ᱦᱟᱸᱜ
ᱦᱮᱸ ᱵᱷᱟᱞᱤ ᱜᱮ ᱦᱟᱸᱜ ᱵᱮᱱ ᱪᱟᱥᱵᱟᱥ ᱵᱟᱲᱟ ᱠᱟᱜᱼᱟ ᱦᱮᱸ ᱥᱮ?
ᱦᱳᱭ ᱦᱳᱭ᱾
ᱛᱟᱦᱞᱮ ᱠᱷᱟᱱ ᱟᱵᱮᱱ ᱡᱮ ᱱᱚᱜ-ᱚᱭ ᱱᱩᱱᱟᱹᱜ ᱜᱟᱱ ᱮᱸᱻ ᱟᱱᱟᱡᱽ ᱯᱟᱹᱛᱤ ᱵᱮᱱ ᱟᱨᱡᱟᱣ ᱮᱫᱟ ᱦᱮᱸ ᱥᱮ, ᱛᱟᱦᱞᱮ ᱠᱷᱟᱱ ᱚᱠᱟ ᱮᱴᱚᱠᱟ ᱟᱱᱟᱡᱽ ᱯᱟᱟᱹᱛᱤ ᱨᱮ ᱢᱟᱱᱮ ᱵᱟᱹᱲᱛᱤ ᱠᱟᱹᱣᱰᱤ ᱢᱮᱱᱟᱜ ᱟᱠᱟᱜᱼᱟ ᱟᱵᱮᱱᱟᱜ ᱤᱭᱟᱹ ᱡᱟᱦᱟᱸ ᱮᱸ, ᱟᱵᱮᱱ ᱩᱱᱫᱤᱱ ᱠᱷᱚᱱ ᱵᱮᱱ ᱠᱟᱹᱢᱤ ᱟᱹᱜᱩᱭᱮᱜ-ᱟ ᱛᱚ ᱚᱱᱟ ᱦᱤᱥᱟᱹᱵ ᱛᱮ ᱠᱟᱹᱴᱤᱡ ᱞᱟᱹᱭ ᱞᱮᱠᱷᱟᱱ ᱱᱟ ᱯᱟᱭ ᱠᱚᱜ-ᱟ᱾
ᱟᱫᱚ ᱟᱞᱮ ᱥᱮᱫ ᱞᱤᱧ ᱧᱮᱞ ᱟᱠᱟᱜᱼᱟ ᱦᱮᱸ ᱥᱮ ᱟᱹᱞᱤᱧ ᱞᱤᱧ ᱪᱟᱥ ᱵᱟᱲᱟ ᱟᱠᱟᱜᱼᱟ ᱥᱚᱵᱽᱡᱤ ᱠᱚ ᱢᱟᱱᱮ ᱡᱟᱦᱟᱸ ᱥᱚᱢᱚᱭ ᱡᱟᱦᱟᱸ ᱥᱚᱢᱚᱭ ᱡᱟᱦᱟᱸ ᱨᱮᱱᱟᱜ ᱪᱟᱦᱤᱫᱟ ᱵᱟᱹᱲᱛᱤ ᱜᱮᱭᱟ ᱡᱟᱦᱟᱸ ᱥᱚᱵᱡᱤ ᱨᱮᱭᱟᱜ ᱪᱟᱦᱤᱫᱟ ᱵᱟᱹᱲᱛᱤ ᱜᱮᱭᱟ ᱚᱱᱠᱟᱱᱟᱜ ᱪᱟᱥ ᱞᱮᱠᱷᱟᱡ ᱫᱚ ᱠᱟᱹᱴᱤᱡ ᱢᱩᱱᱟᱯᱷᱟ ᱦᱚᱸ ᱧᱟᱢᱚᱜᱼᱟ᱾
ᱟᱪᱪᱷᱟ ᱟᱪᱪᱷᱟ, ᱛᱚᱵᱮ ᱚᱝᱠᱟ ᱢᱤᱫ ᱵᱟᱨᱭᱟ ᱠᱟᱹᱴᱤᱡ ᱮᱸᱻ ᱤᱭᱟᱹ ᱨᱮᱱᱟᱜ ᱧᱩᱛᱩᱢ ᱵᱮᱱ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ ᱜᱚᱝᱠᱮ᱾
ᱦᱳᱭ ᱮᱸ ᱡᱟᱦᱟᱸᱞᱮᱠᱟ ᱮᱸᱻ ᱱᱮᱛᱟᱨ ᱢᱟ ᱪᱮᱜ ᱪᱟᱥ ᱠᱚ ᱦᱩᱭᱩᱜᱼᱟ ᱦᱟᱸᱜ ᱵᱟᱞᱤᱧ ᱫᱤᱥᱤᱭᱫᱟ ᱦᱮᱸᱥᱮ ᱢᱟᱱᱮ ᱢᱤᱫ ᱥᱩᱢᱚᱭ ᱧᱮᱞ ᱵᱤᱱ ᱵᱮᱸᱜᱟᱲ ᱪᱟᱥ ᱠᱚᱨᱮ ᱫᱚ ᱠᱟᱹᱴᱤᱡ ᱵᱷᱟᱜᱤ ᱜᱮ ᱢᱩᱱᱟᱯᱷᱟ ᱧᱟᱢᱚᱜᱼᱟ᱾ ᱵᱮᱸᱜᱟᱲ, ᱢᱟᱹᱨᱤᱪ,
ᱦᱩᱸ ᱦᱩᱸ, ᱦᱩᱸ ᱦᱩᱸ᱾
ᱚᱱᱟ ᱠᱚᱨᱮ ᱫᱚ ᱢᱩᱱᱟᱯᱷᱟ ᱵᱷᱟᱜᱮ ᱜᱮ ᱧᱟᱢᱚᱜᱼᱟ᱾
ᱟᱪᱪᱷᱟ ᱟᱪᱪᱷᱟ, ᱟᱪᱪᱷᱟ ᱜᱚᱝ ᱠᱮ ᱛᱚᱵᱮ ᱟᱯᱮ ᱥᱮᱫ ᱫᱚ ᱡᱚᱸᱰᱨᱟ ᱠᱚᱫᱚ ᱠᱚ ᱪᱟᱥ-ᱵᱟᱥ ᱜᱮᱭᱟ ᱥᱮ ᱵᱟᱝᱟ?
ᱟᱸᱻ ᱟᱞᱮ ᱥᱮᱫ ᱫᱚ ᱜᱚᱝᱠᱮ ᱞᱤᱧ ᱧᱮᱞ ᱟᱠᱟᱜᱼᱟ ᱡᱚᱸᱰᱨᱟ ᱠᱚᱫᱚ ᱪᱟᱥ ᱨᱮᱦᱚᱸ ᱠᱚ ᱚᱱᱠᱟ ᱫᱚ ᱵᱟᱝ ᱢᱟᱱᱮ ᱢᱤᱫ-ᱵᱟᱨ ᱞᱤᱧ ᱧᱮᱞ ᱵᱟᱲᱟ ᱟᱠᱟᱫ ᱠᱚᱣᱟ ᱩᱱᱟᱹᱜ ᱫᱚ ᱪᱟᱹᱦᱤᱫᱟ ᱵᱟᱹᱱᱩᱜᱼᱟ ᱡᱚᱸᱰᱨᱟ ᱨᱮᱭᱟᱜ ᱫᱚ᱾
ᱚ ᱜᱚᱝᱠᱮ ᱟᱞᱮ ᱥᱮᱫ ᱢᱟ ᱡᱚᱸᱰᱨᱟ ᱡᱟᱦᱟᱸ ᱪᱟᱥ ᱥᱮ ᱦᱩᱸ ᱚᱱᱟ ᱟᱞᱮᱭᱟᱜ ᱢᱟ ᱦᱟᱸᱜ ᱟᱞᱮ ᱫᱚ ᱵᱩᱨᱩ ᱫᱤᱥᱚᱢ ᱦᱚᱲ ᱠᱟᱱᱟᱞᱮ ᱦᱮᱸ᱾ ᱦᱩᱸ, ᱟᱫᱚ ᱚᱝᱠᱟ ᱠᱷᱮᱛ ᱠᱚᱫᱚ ᱦᱟᱸᱜ ᱢᱮᱱᱟᱜ ᱛᱟᱞᱮ ᱨᱮᱦᱚᱸ ᱢᱟᱱᱮ ᱠᱟᱹᱴᱤᱡ ᱠᱟᱹᱴᱤᱡ ᱢᱮᱱᱟᱜ ᱟᱠᱟᱜᱼᱟ ᱦᱮᱸᱥᱮ ᱢᱮᱱᱠᱷᱟᱱ ᱡᱟᱦᱟᱸ ᱵᱩᱨᱩ ᱱᱚᱣᱟ ᱫᱷᱟᱨᱮ ᱫᱷᱟᱨᱮᱛᱮ ᱡᱟᱦᱟᱸ ᱦᱟᱸᱜ ᱟᱞᱮᱭᱟᱜ ᱜᱚᱰᱟ ᱠᱚ ᱟᱨ ᱪᱮᱫ ᱦᱩᱸ, ᱦᱚᱸᱜᱼᱚᱱᱟ ᱠᱚᱫᱚ ᱦᱟᱸᱜ ᱠᱷᱟᱱ ᱟᱹᱰᱤ ᱜᱮ ᱢᱟᱨᱟᱝ ᱢᱟᱨᱟᱝᱟ ᱢᱟᱱᱮ ᱟᱹᱰᱤ ᱡᱮᱞᱮᱧ ᱡᱮᱞᱮᱧᱟ᱾ ᱠᱟᱱ ᱜᱮᱭᱟ ᱟᱞᱮᱭᱟᱜ ᱫᱚ ᱦᱮᱸ ᱥᱮ ᱟᱨ ᱢᱮᱥᱟ ᱨᱮᱜᱮ ᱢᱮᱱᱟᱜ ᱛᱟᱞᱮᱭᱟ ᱢᱟᱱᱮ ᱢᱤᱫ ᱥᱚᱡᱷᱮ ᱜᱮ ᱡᱟᱦᱟᱸ ᱱᱚᱸᱰᱮ ᱱᱚᱝᱠᱟ ᱫᱚ ᱵᱟᱝ ᱠᱟᱱᱟ ᱦᱩᱸ, ᱟᱞᱮᱭᱟᱜ ᱯᱨᱟᱭ ᱢᱮᱱᱟᱜ ᱟᱠᱟᱫ ᱛᱟᱞᱮᱭᱟ ᱚᱸᱰᱮ ᱯᱟᱸᱪ ᱯᱟᱸᱪ ᱵᱤᱜᱷᱟᱹ ᱢᱤᱫᱴᱷᱮᱱ ᱢᱮᱱᱟᱜ ᱟᱠᱟᱫᱟ ᱟᱨ ᱢᱤᱫᱴᱷᱮᱱ ᱥᱟᱛ ᱵᱤᱜᱷᱟᱹ ᱢᱮᱱᱟᱜ ᱠᱟᱫ ᱛᱟᱞᱮᱭᱟ ᱵᱟᱨ ᱴᱷᱮᱱ ᱦᱮᱸ ᱥᱮ᱾ ᱵᱟ ᱟᱞᱮ ᱫᱚ ᱡᱚᱸᱰᱨᱟ ᱦᱟᱸᱜ ᱚᱸᱰᱮ ᱫᱚᱞᱮ ᱮᱨ ᱜᱮᱭᱟ ᱡᱚᱸᱰᱨᱟ ᱠᱚ, ᱦᱚᱲᱮᱡ ᱠᱚ᱾ ᱦᱮᱸ ᱥᱮ ᱮᱹᱭ ᱟᱨ ᱪᱮᱫ ᱦᱩᱸ, ᱛᱚᱵᱮ ᱱᱤᱭᱟᱹ ᱵᱟᱨ ᱟᱞᱮ ᱡᱚᱸᱰᱨᱟ ᱨᱮᱞᱮ ᱮᱨ ᱠᱟᱜᱼᱟ ᱦᱩᱸ, ᱟᱫᱚ ᱦᱟᱸᱜ ᱡᱚᱸᱰᱨᱟ ᱮᱨ ᱠᱟᱛᱮᱫ ᱫᱚ ᱦᱟᱸᱜ ᱦᱟᱸ, ᱠᱟᱹᱢᱤ ᱨᱮ ᱞᱟᱜᱟᱣ ᱵᱟᱲᱟ ᱦᱚᱭᱛᱚ ᱦᱩᱭ ᱠᱟᱱᱟ ᱦᱚᱲ ᱠᱚ, ᱚᱸᱰᱮ ᱡᱟᱦᱟᱸ ᱩᱱᱟᱹᱜ ᱢᱟᱨᱟᱝ ᱡᱟᱭᱜᱟ ᱨᱮᱛᱚ ᱮᱠᱞᱟ ᱛᱮᱦᱟᱸᱜ ᱟᱹᱜᱩ ᱛᱚ ᱵᱟᱝ ᱥᱚᱢᱵᱷᱚᱵᱽ ᱠᱟᱱᱟ ᱥᱮ ᱢᱟᱜ ᱦᱚᱸ ᱵᱟᱝ ᱥᱚᱢᱵᱷᱚᱵᱽ ᱠᱟᱱᱟ ᱩᱱᱟᱹᱜ ᱜᱟᱱ ᱫᱚ ᱴᱷᱤᱠ ᱟᱪᱷᱮ᱾
ᱦᱳᱭ ᱦᱳᱭ᱾
ᱦᱩᱸ, ᱦᱮᱸ ᱟᱨ ᱱᱚᱜᱼᱚᱭ ᱡᱟᱦᱟᱸ ᱡᱚᱸᱰᱨᱟ ᱟᱞᱮ ᱥᱮᱫ ᱡᱟᱦᱟᱸ ᱦᱟᱸᱜ ᱞᱮ ᱟᱹᱜᱩᱭᱟ ᱦᱮᱸ ᱥᱮ, ᱚᱱᱟ ᱫᱚ ᱦᱟᱸᱜ ᱯᱮᱴᱮᱡ ᱯᱚᱴᱚᱡ ᱠᱟᱛᱮᱫ ᱦᱟᱸᱜ ᱚᱱᱟ ᱫᱚ ᱢᱤᱫᱴᱷᱮᱱ ᱡᱟᱣᱨᱟᱜᱼᱟ᱾ ᱦᱮᱸᱥᱮ ᱢᱤᱫᱴᱟᱱ ᱜᱩᱫᱟᱢ ᱚᱲᱟᱜ ᱢᱮᱱᱟᱜ ᱟᱠᱟᱜ ᱛᱟᱞᱮᱭᱟ᱾
ᱦᱳᱭ᱾
ᱦᱩᱸ, ᱚᱸᱰᱮ ᱦᱚᱸ ᱚᱱᱟ ᱫᱚ ᱡᱟᱣᱨᱟᱜᱼᱟ ᱦᱤᱛᱳᱜ ᱫᱚ᱾ ᱟᱨ ᱦᱟᱸᱜ ᱛᱟᱥᱮᱭᱟᱠᱚ ᱤᱭᱟᱹᱭ ᱟᱠᱚ ᱟᱹᱰᱤ ᱨᱚᱠᱚᱢ, ᱛᱟᱨᱯᱚᱨᱮ ᱡᱟᱦᱟᱸ ᱚᱱᱟ ᱤᱭᱟᱹ ᱛᱮᱫ ᱵᱟᱝ ᱟᱱᱟ ᱫᱟᱨᱮ ᱛᱮᱫ ᱜᱚᱝᱠᱮ᱾
ᱦᱳᱭ ᱾
ᱦᱮᱸ ᱱᱚᱜᱼᱱᱟ ᱫᱟᱨᱮ ᱫᱚ ᱟᱞᱮ ᱦᱟᱸᱜ ᱚᱲᱟᱜ ᱨᱮᱜᱮ ᱟᱞᱮ ᱨᱮᱱ ᱫᱚ ᱦᱟᱸᱜ ᱩᱱᱠᱩ ᱡᱟᱦᱟᱸᱭ ᱠᱟᱰᱟ ᱫᱚ ᱠᱟᱰᱟ ᱟᱨ ᱵᱤᱛᱠᱤᱞ ᱫᱚ ᱦᱚᱸ ᱟᱹᱰᱤ ᱥᱟᱸᱜᱮ ᱜᱮ ᱢᱮᱱᱟᱜ ᱟᱠᱟᱜ ᱠᱚᱣᱟ᱾
ᱟᱪᱪᱷᱟ᱾
ᱦᱩᱸ ᱢᱟᱱᱮ ᱠᱟᱰᱟ ᱟᱨ ᱵᱤᱛᱠᱤᱞ ᱛᱮ ᱦᱟᱸᱜ ᱯᱨᱟᱭ ᱠᱚ ᱦᱩᱭ ᱜᱚᱫᱚᱜ ᱛᱟᱵᱮ ᱱᱟᱠᱚ ᱯᱚᱧᱪᱟᱱᱱᱚ ᱢᱚᱬᱮ ᱜᱮᱞ ᱢᱚᱬᱮ ᱠᱷᱚᱱᱟᱜ ᱦᱟᱸᱜ ᱛᱩᱨᱩᱭ ᱜᱮᱞ ᱫᱷᱟᱹᱵᱤᱡ ᱦᱟᱸᱜ ᱚᱱᱠᱟ ᱠᱚ ᱦᱩᱭ ᱜᱚᱫᱚᱜᱼᱟ ᱦᱮᱸ ᱥᱮ ᱾
ᱟᱪᱪᱷᱟ ᱾
ᱟᱫᱚ ᱱᱚᱜ ᱚᱱᱟ ᱠᱚᱫᱚ ᱦᱟᱸᱜ ᱩᱱᱠᱩ ᱜᱮ ᱦᱟᱸᱜ ᱚᱸᱰᱮ ᱦᱟᱸᱜ ᱜᱮᱫ ᱠᱟᱛᱮᱜ ᱩᱱᱠᱩ ᱜᱮ ᱮᱢᱟ ᱠᱚ ᱦᱩᱭᱩᱜᱼᱟ ᱦᱮᱸ ᱦᱮᱸ ᱾ ᱟᱨ ᱡᱚᱱᱰᱨᱟ ᱪᱟᱥ ᱨᱮᱫᱚ ᱟᱹᱞᱤᱧ ᱫᱚ ᱱᱚᱜ ᱱᱚᱣᱟ ᱜᱮ ᱟᱹᱞᱤᱧᱟᱜ ᱞᱟᱹᱭ ᱛᱮᱫᱚ ᱱᱚᱜ ᱱᱚᱣᱟ ᱠᱚᱜᱮ ᱠᱟᱹᱴᱤᱡ ᱤᱭᱟᱹᱞᱤᱧ ᱵᱩᱡᱟ ᱡᱮ ᱰᱟᱝᱨᱤ ᱞᱟᱹᱜᱤᱫ ᱡᱚᱢᱟᱜ ᱦᱚᱸ ᱦᱮᱸ ᱧᱟᱢᱚᱜᱼᱟ᱾ ᱢᱤᱫ ᱫᱷᱟᱣ ᱫᱚ᱾ ᱦᱮᱸ ᱟᱨ ᱛᱟᱨᱯᱚᱨᱮ ᱱᱚᱜᱼᱚᱭ ᱡᱮ ᱡᱚᱱᱰᱨᱟ ᱨᱮᱱᱟᱜ ᱡᱟᱦᱟᱸ ᱦᱟᱸᱜ ᱱᱮᱛᱟᱨ ᱫᱚᱵᱮᱱ ᱵᱩᱡ ᱮᱫᱟ ᱛᱚ, ᱠᱟᱹᱴᱤᱡ ᱪᱟᱦᱤᱫᱟ ᱫᱚ ᱵᱟᱹᱲᱛᱤ ᱜᱮᱭᱟ᱾ ᱠᱟᱨᱚᱱ ᱧᱮᱞ ᱵᱮᱱ ᱟᱹᱰᱤ ᱩᱛᱟᱹᱨ ᱡᱟᱭᱜᱟ ᱨᱮᱜᱮ ᱦᱟᱸᱜ ᱡᱚᱱᱰᱨᱟ ᱠᱚᱫᱚ ᱦᱟᱸᱜ ᱪᱟᱵᱟ ᱤᱫᱤ ᱠᱟᱱᱟ ᱥᱮ ᱵᱟᱠᱚ ᱟᱨ ᱩᱱᱟᱹᱜ ᱴᱟ ᱫᱚ ᱵᱟᱠᱚ ᱪᱟᱥ ᱮᱫᱟ ᱜᱚᱝᱠᱮ ᱱᱮᱛᱟᱨ ᱫᱚ ᱵᱩᱡ ᱫᱟ ᱵᱮᱱ ᱾ ᱦᱩᱸ ᱛᱟᱦᱚᱞᱮ ᱠᱷᱟᱱ ᱫᱚ ᱦᱟᱸᱜ ᱡᱚᱱᱰᱨᱟ ᱠᱚᱨᱮᱱᱟᱜ ᱜᱚᱱᱚᱝ ᱫᱚ ᱦᱟᱸᱜ ᱠᱟᱹᱴᱤᱡ ᱵᱟᱹᱲᱛᱤ ᱧᱚᱜ ᱜᱮᱭᱟ᱾ ᱟᱨ ᱵᱟᱝ ᱵᱟᱹᱲᱛᱤ ᱡᱚᱱᱰᱨᱟ ᱫᱚ ᱚᱱᱠᱮ ᱧᱮᱞ ᱵᱮᱱ ᱦᱟᱸᱜ ᱵᱟᱨᱭᱟ ᱠᱷᱚᱱ ᱯᱮᱭᱟ ᱨᱮᱜᱮ ᱦᱟᱸᱜ ᱢᱤᱫ ᱠᱤᱞᱳ ᱠᱷᱚᱱᱟᱜ ᱵᱟᱹᱲᱛᱤ ᱜᱚᱫᱚᱜ ᱠᱟᱱ ᱛᱟᱵᱮᱱᱟ᱾
ᱦᱳᱭ ᱦᱳᱭ ᱾
ᱦᱩᱸ ᱟᱨ ᱡᱩᱫᱤ ᱦᱟᱸᱜ ᱡᱚᱸᱰᱨᱟ ᱦᱟᱸᱜ ᱢᱤᱫ ᱥᱚᱢᱚᱭ ᱡᱚᱠᱷᱚᱱ ᱱᱟᱣᱟ ᱱᱟᱣᱟ ᱩᱱ ᱫᱚ ᱛᱤᱨᱤᱥ ᱴᱟᱠᱟ ᱦᱟᱸᱜ ᱠᱤᱞᱳ ᱦᱟᱸᱜ ᱨᱟᱠᱟᱵ ᱜᱚᱫᱚᱜᱼᱟ ᱦᱮᱸ ᱥᱮ ᱾
ᱦᱳᱭ᱾
ᱦᱮᱸ ᱛᱟᱦᱚᱞᱮ ᱠᱷᱟᱱ ᱫᱚ ᱦᱟᱸᱜ ᱵᱷᱟᱞᱮ ᱜᱮ ᱦᱟᱸᱜ ᱩᱱ ᱡᱚᱠᱷᱚᱱ ᱫᱚ ᱴᱟᱠᱟ ᱯᱩᱭᱥᱟ ᱫᱚ ᱦᱩᱭ ᱜᱚᱫᱚᱜ ᱜᱮᱭᱟ᱾ ᱟᱞᱮ ᱫᱚ ᱟᱫᱚ ᱦᱟᱸᱜ ᱠᱤᱞᱳ ᱜᱟᱹᱰᱤ ᱦᱤᱥᱟᱹᱵᱽ ᱦᱟᱸᱜ ᱞᱮ ᱟᱠᱷᱨᱤᱧᱟ ᱟᱞᱮ ᱫᱚ᱾
ᱟᱪᱪᱷᱟ᱾
ᱦᱮᱸ ᱟᱪᱪᱷᱟ ᱜᱚᱝᱠᱮ ᱛᱚᱵᱮ ᱟᱯᱮ ᱥᱮᱫ ᱫᱚ ᱡᱚᱱᱰᱨᱟ ᱪᱟᱥ ᱫᱚ, ᱱᱚᱝᱠᱟ ᱫᱚ ᱢᱮᱱ ᱱᱚᱝᱠᱟ ᱠᱚ ᱪᱟᱥᱟ ᱥᱮ? ᱚᱲᱟᱜ ᱡᱚᱢ ᱞᱮᱠᱟ ᱥᱮ ᱦᱟᱞᱠᱟ ᱱᱟᱥᱮᱱᱟᱜ ᱟᱹᱠᱷᱚᱨᱤᱧ ᱞᱮᱠᱟ ᱚᱠᱟ ᱞᱮᱠᱟ? ᱠᱟᱹᱴᱤᱡ ᱞᱟᱹᱭ ᱞᱮᱠᱷᱟᱱ ᱟᱹᱰᱤ ᱜᱮ ᱱᱟᱯᱟᱭ ᱠᱚᱜᱼᱟ᱾
ᱦᱩᱸ ᱟᱫᱚ ᱟᱞᱮ ᱥᱮᱫ ᱫᱚᱞᱤᱧ ᱧᱮᱞ ᱟᱠᱟᱫᱼᱟ, ᱡᱚᱱᱰᱨᱟ ᱪᱟᱥ ᱫᱚ ᱩᱱᱟᱹᱜ ᱵᱟᱹᱱᱩᱜᱼᱟ᱾ ᱢᱤᱫ ᱵᱟᱨ ᱠᱚ ᱪᱟᱥᱟ ᱟᱫᱚ ᱵᱟᱞᱤᱞ ᱠᱩᱞᱤ ᱵᱟᱲᱟ ᱟᱠᱟᱫ ᱠᱚᱣᱟ, ᱡᱮ ᱚᱲᱟᱜ ᱡᱚᱢ ᱞᱮᱠᱟ ᱥᱮ ᱟᱹᱠᱷᱚᱨᱤᱧ ᱞᱮᱠᱟ ᱠᱚ ᱪᱟᱥ ᱵᱟᱲᱟᱭᱟ ᱦᱮᱸ ᱥᱮ? ᱟᱹᱞᱤᱧ ᱦᱚᱸ ᱛᱚ ᱡᱚᱱᱰᱨᱟ ᱫᱚ ᱵᱟᱹᱞᱤᱧ ᱪᱟᱥ ᱵᱟᱲᱟ ᱟᱠᱟᱜᱼᱟ᱾
ᱦᱮᱸ ᱦᱮᱸ᱾
ᱚᱱᱮ ᱚᱱᱠᱟ ᱪᱷᱟᱛᱤᱠ ᱫᱤᱠᱩ ᱠᱚᱠᱚ ᱪᱟᱥ ᱵᱟᱲᱟ ᱟᱠᱟᱜᱼᱟ, ᱧᱮᱞ ᱵᱟᱲᱟ ᱟᱠᱟᱫ ᱠᱚᱣᱟᱞᱤᱧ ᱠᱷᱚᱭ ᱵᱟᱲᱟ ᱦᱩᱭ ᱟᱠᱟᱱᱟ ᱮᱢ ᱦᱚᱸ ᱮᱢ ᱵᱟᱲᱟ ᱟᱠᱟᱫ ᱞᱤᱧᱟᱹ᱾ ᱦᱮᱸ ᱥᱮ ᱟᱫᱚ ᱚᱱᱠᱟ ᱟᱹᱞᱤᱧ ᱫᱚᱞᱤᱧ ᱢᱚᱱᱮᱭᱟ ᱡᱟᱦᱟᱸ ᱛᱤᱱᱟᱹᱜ-ᱼ ᱪᱟᱥ ᱠᱟᱫᱟ ᱧᱮᱞ ᱟᱠᱟᱫᱼᱟ ᱞᱤᱧ ᱚᱱᱟ ᱫᱚ ᱡᱟᱹᱱᱤ ᱵᱟᱠᱚ ᱟᱹᱠᱷᱨᱤᱧᱟ, ᱢᱟᱱᱮ ᱚᱲᱟᱜ ᱡᱚᱢ ᱞᱮᱠᱟ ᱜᱮᱠᱚ ᱪᱟᱥᱟ᱾
ᱟᱪᱪᱷᱟ ᱟᱪᱪᱷᱟ ᱟᱪᱪᱷᱟ᱾ ᱦᱩᱸ ᱟᱫᱚ ᱦᱩᱸ ᱞᱟᱹᱭ ᱵᱮᱱ ᱞᱟᱹᱭ ᱵᱮᱱ
ᱟᱹᱵᱤᱱ ᱥᱮᱫ ᱫᱚ ᱡᱚᱱᱰᱨᱟ ᱪᱟᱥ ᱟᱹᱰᱤ ᱜᱮ ᱵᱟᱹᱲᱛᱤ ᱢᱮᱱᱟᱜᱼᱟ᱾ ᱞᱟᱹᱭ ᱠᱮᱭᱟ ᱵᱤᱱ ᱦᱮᱸᱥᱮ ᱾ ᱟᱫᱚ ᱚᱱᱟ ᱡᱚᱱᱰᱨᱟ ᱵᱟᱫ ᱠᱟᱛᱮᱫ ᱛᱮ ᱚᱱᱟ ᱡᱟᱦᱟᱸ ᱟᱲᱟᱜ ᱠᱚ ᱦᱳᱭ ᱥᱮ ᱟᱲᱟᱜ ᱠᱚ ᱥᱚᱵᱽᱡᱤ ᱠᱚ ᱟᱱᱟᱡ ᱯᱟᱹᱛᱤ ᱠᱚ ᱚᱠᱟ ᱞᱮᱠᱟ ᱪᱟᱥ ᱦᱩᱭᱩᱜᱼᱟ? ᱚᱲᱟᱜ ᱡᱚᱢ ᱞᱮᱠᱟ ᱥᱮ ᱵᱟᱡᱟᱨ ᱨᱮ ᱟᱠᱷᱨᱤᱧ ᱞᱮᱠᱟ ᱦᱚᱸ᱾
ᱟᱱᱟᱡᱽ ᱯᱟᱛᱤ ᱠᱚᱫᱚ ᱡᱮᱢᱚᱱ ᱦᱩᱭᱩᱜ ᱠᱟᱱ ᱛᱟᱵᱮᱱᱟ, ᱱᱚᱛᱮ ᱮ ᱟᱞᱩ ᱠᱚ ᱦᱮᱸ᱾
ᱦᱳᱭ ᱾
ᱟᱞᱩ ᱠᱚᱫᱚ ᱦᱩᱭᱩᱜ ᱠᱟᱱᱟ ᱢᱟᱱᱮ ᱥᱮᱨᱚᱠᱚᱢ ᱫᱚ ᱟᱠᱷᱨᱤᱧ ᱞᱮᱠᱟᱛᱚ ᱵᱟᱝ ᱜᱚᱢᱠᱮ ᱚᱱᱟ ᱫᱚ ᱦᱩᱭᱩᱜ ᱠᱟᱱᱟ, ᱚᱲᱟᱜ ᱡᱚᱢ ᱞᱮᱠᱟ᱾ ᱠᱟᱨᱚᱱ ᱟᱞᱮ ᱥᱮᱫ ᱫᱚ ᱦᱟᱸᱜ, ᱩᱸ ᱟᱞᱩ ᱦᱩᱭᱩᱜ ᱞᱮᱠᱟᱱᱟᱜ ᱦᱟᱥᱟ ᱫᱚ ᱵᱟᱝ ᱠᱟᱱ ᱛᱟᱞᱮᱭᱟ ᱴᱷᱤᱠ ᱟᱪᱷᱮ ᱾
ᱟᱪᱪᱷᱟ ᱾
ᱟᱹᱞᱩ ᱫᱚ ᱦᱩᱭᱩᱜᱼᱟ ᱦᱟᱸᱜ ᱧᱮᱞ ᱵᱮᱱ ᱠᱟᱹᱴᱤᱡ ᱵᱟᱹᱞᱭᱟᱹ ᱵᱟᱹᱞᱭᱟᱹ ᱧᱚᱜ ᱦᱟᱥᱟ ᱨᱮ ᱠᱟᱹᱴᱤᱡ ᱡᱟᱦᱟᱸ ᱨᱮᱫᱚ ᱢᱟᱱᱮ ᱫᱷᱤᱨᱤ ᱠᱚ ᱵᱟᱝ ᱛᱟᱦᱮᱱᱟ ᱱᱚᱜᱼᱚᱝᱠᱟᱱᱟᱜ ᱦᱟᱥᱟ ᱨᱮ ᱦᱩᱭᱩᱜᱼᱟ ᱾
ᱦᱳᱭ ᱦᱳᱭ ᱦᱳᱭ ᱞᱟᱵᱤᱛ ᱦᱟᱥᱟᱨᱮ ᱾
ᱦᱮᱸ ᱞᱟᱹᱵᱤᱫ ᱦᱟᱥᱟ ᱨᱮ ᱢᱮᱱᱠᱷᱟᱱ ᱟᱞᱮᱥᱮᱫ ᱢᱟ ᱩᱸ ᱵᱩᱨᱩ ᱫᱤᱥᱚᱢ ᱦᱚᱲ ᱠᱟᱱᱟ ᱞᱮ ᱥᱮ ᱾ ᱛᱟᱦᱞᱮ ᱠᱷᱟᱱ ᱫᱚ ᱟᱞᱮ ᱥᱮᱫ ᱫᱚ ᱫᱷᱤᱨᱤ ᱫᱚ ᱢᱮᱱᱟᱜ ᱟᱠᱟᱜ ᱜᱮᱭᱟ ᱾ ᱦᱩᱸ ᱾ ᱛᱟᱦᱚᱞᱮ ᱠᱷᱟᱱ ᱟᱹᱞᱩ ᱪᱟᱥ ᱫᱚ ᱦᱩᱭ ᱫᱚ ᱦᱩᱭᱩᱜᱼᱟ ᱵᱟᱝ ᱫᱚ ᱵᱟᱝ ᱮᱠᱟᱞ ᱵᱟᱝ ᱚᱱᱠᱟ ᱫᱚ ᱵᱟᱝ ᱢᱟᱱᱮ ᱚᱲᱟᱜ ᱨᱮ ᱡᱚᱢ ᱞᱮᱠᱟ ᱟᱨ ᱪᱮᱫ ᱾ ᱦᱩᱸ ᱛᱳ ᱢᱟᱱᱮ ᱱᱤᱭᱟᱹ ᱥᱮᱨᱢᱟ ᱞᱮ ᱪᱟᱥ ᱞᱮᱠᱷᱟᱱ ᱢᱟᱱᱮ ᱯᱮ ᱥᱮᱨᱢᱟ ᱫᱷᱟᱹᱵᱤᱡ ᱦᱟᱜ ᱞᱮ ᱡᱚᱢᱟ ᱟᱞᱮ ᱫᱚ ᱚᱱᱟ ᱚᱱᱮ ᱚᱱᱠᱟ ᱵᱷᱟᱵᱛᱮ ᱪᱟᱥ ᱦᱩᱭᱩᱜ ᱛᱟᱞᱮᱭᱟ ᱢᱟᱱᱮ ᱚᱲᱟᱜ ᱨᱮᱜᱮ ᱟᱨ ᱪᱮᱫ ᱦᱩᱸ ᱦᱩᱸ ᱾ ᱤᱱᱠᱟᱹᱜ ᱜᱮ ᱟᱨ ᱮᱴᱟᱜ ᱮᱴᱟᱜ ᱥᱚᱵᱽᱡᱤ ᱠᱚᱫᱚ ᱦᱟᱸᱜ ᱠᱷᱟᱱ ᱪᱟᱥ ᱦᱩᱭᱩᱜ ᱨᱮᱦᱚᱸ ᱢᱟᱱᱮ ᱩᱱᱟᱹᱜ ᱤᱭᱟᱹ ᱵᱟᱹᱲᱛᱤ ᱫᱚ ᱵᱟᱝ ᱦᱚᱜᱼᱚᱱᱟ ᱡᱚᱱᱰᱨᱟ ᱠᱚ, ᱨᱟᱦᱮᱲ ᱠᱚ ᱦᱚᱲᱮᱡ ᱠᱚ ᱦᱚᱜ-ᱚᱱᱟ ᱠᱚᱜᱮ ᱦᱟᱜ ᱵᱟᱹᱲᱛᱤ ᱫᱚ ᱦᱩᱭᱩᱜ-ᱟ ᱟᱞᱮ ᱥᱮᱫ ᱫᱚ ᱦᱩᱸ ᱾ ᱦᱩᱸ ᱦᱩᱸ, ᱛᱟᱦᱚᱞᱮ ᱠᱷᱟᱱ ᱜᱚᱝᱠᱮ ᱟᱯᱮ ᱥᱮᱫ ᱢᱟ ᱡᱟᱹᱱᱤᱡ ᱠᱷᱟᱱ ᱱᱟᱯᱟᱭ ᱟᱹᱰᱤ ᱵᱟᱹᱲᱛᱤ ᱜᱮ ᱦᱟᱸᱜ ᱪᱟᱥᱵᱟᱥ ᱫᱚ ᱦᱩᱭᱩᱜ ᱜᱮᱭᱟ?
ᱦᱳᱭ ᱦᱳᱭ ᱦᱳᱭ ᱟᱞᱮ ᱥᱮᱫ ᱫᱚ ᱠᱮ ᱦᱟᱥᱟ ᱠᱚᱦᱚᱸ ᱚᱱᱠᱟ ᱞᱟᱹᱵᱤᱛ ᱞᱟᱹᱵᱤᱛ ᱟᱹᱰᱤ ᱪᱮᱦᱨᱟ ᱦᱟᱥᱟ ᱠᱚ ᱢᱮᱱᱟᱜ-ᱟ ᱛᱚ ᱾
ᱦᱩᱸ ᱦᱩᱸ ᱾
ᱟᱞᱮ ᱫᱚ ᱴᱟᱺᱰᱤ ᱫᱤᱥᱚᱢ ᱦᱚᱲ ᱠᱟᱱᱟᱞᱮ ᱢᱟᱱᱮ ᱟᱞᱩ ᱠᱷᱚᱡ, ᱦᱩᱲᱩ ᱠᱷᱚᱡ, ᱥᱚᱨᱥᱟ ᱠᱷᱚᱡ ᱡᱷᱚᱛᱚ ᱜᱮ ᱱᱟᱯᱟᱭ ᱛᱮ ᱪᱟᱥ ᱦᱩᱭᱩᱜᱼᱟ, ᱢᱟᱱᱮ ᱜᱚᱝᱠᱮ ᱟᱞᱮ ᱥᱮᱫ ᱫᱚ ᱟᱹᱞᱩ ᱨᱮᱭᱟᱜ ᱪᱟᱥ ᱫᱚ ᱟᱹᱰᱤ ᱜᱮ ᱵᱟᱹᱲᱛᱤ ᱜᱮᱭᱟ ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱾
ᱢᱟᱱᱮ ᱟᱞᱮ ᱥᱮᱫ ᱠᱷᱚᱡ ᱜᱮ ᱢᱟᱱᱮ ᱪᱟᱥ ᱠᱟᱛᱮᱜ ᱵᱟᱦᱨᱮ ᱫᱤᱥᱚᱢ ᱥᱮᱫ ᱠᱚ ᱤᱫᱤᱭᱟ ᱾
ᱦᱩᱸ ᱦᱩᱸ ᱦᱩᱸ ᱦᱩᱸ ᱾
ᱦᱮᱸᱥᱮ, ᱢᱟᱱᱮ ᱟᱹᱞᱩ ᱪᱟᱥ ᱨᱮᱫᱚ ᱞᱟᱹᱭ ᱟᱠᱚ ᱡᱮ ᱟᱹᱰᱤ ᱜᱮ ᱢᱩᱱᱟᱯᱷᱟ ᱧᱟᱢᱚᱜ-ᱟ ᱾
ᱦᱩᱸ ᱦᱩᱸ ᱾
ᱦᱮᱸ, ᱚᱱᱟᱛᱮ ᱟᱹᱞᱩ ᱪᱟᱥ ᱫᱚ ᱟᱹᱰᱤ ᱵᱟᱹᱲᱛᱤ ᱜᱮ ᱦᱩᱭᱩᱜ-ᱟ ᱾
ᱟᱪᱪᱷᱟ ᱟᱪᱪᱷᱟ, ᱟᱨ ᱟᱹᱞᱤᱧ ᱫᱚ ᱱᱚᱜ-ᱚᱭ ᱡᱮ ᱦᱟᱸᱜ ᱟᱞᱮ ᱥᱮᱫ ᱫᱚ ᱱᱚᱜ-ᱚᱭ ᱡᱮ ᱞᱤᱧ ᱞᱟᱹᱭ ᱠᱮᱫᱟ ᱡᱚᱱᱰᱨᱟ ᱮᱸ ᱛᱟᱨᱯᱚᱨᱮ ᱦᱚᱲᱮᱡ ᱨᱟᱦᱮᱲ ᱱᱚᱜᱼᱚᱱᱟ ᱠᱚᱫᱚ ᱦᱟᱸᱜ ᱟᱹᱰᱤ ᱵᱟᱹᱲᱛᱤ ᱢᱟᱱᱮ ᱵᱩᱨᱩ ᱨᱮᱫᱚ ᱟᱹᱰᱤ ᱵᱟᱹᱲᱛᱤ ᱜᱮ ᱦᱩᱭᱩᱜ ᱟ ᱚᱱᱟ ᱠᱚᱫᱚ, ᱦᱩᱸ ᱛᱟᱨᱯᱚᱨᱮ ᱟᱞᱮ ᱫᱚ ᱦᱟᱸᱜ ᱱᱮᱛᱟᱨ ᱫᱚ ᱧᱮᱞ ᱵᱮᱱ ᱟᱞᱮᱭᱟᱜ ᱵᱟᱲᱜᱮ ᱠᱚᱦᱚᱸ ᱢᱟᱱᱮ ᱵᱤᱨ ᱥᱩᱨ ᱥᱩᱨ ᱛᱮ ᱚᱲᱟᱜ ᱛᱟᱞᱮ ᱛᱚ ᱜᱚᱝᱠᱮ, ᱦᱩᱸ ᱵᱟᱲᱜᱮ ᱠᱚᱦᱚᱸ ᱟᱹᱰᱤ ᱢᱟᱨᱟᱝ ᱢᱟᱨᱟᱝ ᱜᱮᱛᱟ ᱞᱮᱭᱟ ᱟᱞᱮᱭᱟᱜ ᱾ ᱦᱩᱸ, ᱵᱟᱲᱜᱮ ᱨᱮ ᱧᱮᱞ ᱵᱮᱱ ᱫᱩ ᱵᱤᱜᱷᱟᱹ ᱜᱟᱱ ᱡᱟᱭᱜᱟ ᱨᱮᱫᱚ ᱵᱟᱲᱜᱮ ᱫᱷᱟᱨᱮ ᱟᱨ ᱪᱮᱫ, ᱦᱩᱸ
ᱦᱩᱸ ᱾
ᱵᱩᱨᱩ ᱵᱚᱞᱚ ᱟᱠᱟᱱᱟ ᱛᱚ ᱚᱱᱛᱮ ᱫᱚ, ᱛᱚᱵᱮ ᱟᱞᱮ ᱫᱚ ᱦᱟᱸᱜ ᱚᱱᱟ ᱠᱚᱨᱮᱜ ᱫᱚ ᱢᱟᱱᱮ ᱤᱭᱟᱹ ᱵᱮᱱ ᱧᱮᱞ ᱠᱟᱫᱟ ᱛᱚ ᱟᱞᱩ ᱵᱚᱥᱛᱟ ᱜᱚᱝᱠᱮ ᱡᱟᱦᱟᱸ ᱦᱟᱱᱟ ᱟᱨᱟᱜ ᱟᱨᱟᱜᱟᱜ ᱛᱟᱦᱮᱱᱟ ᱟᱨᱠᱤ ᱾ ᱦᱩᱸ ᱦᱩᱸ ᱦᱩᱸ ᱾ ᱦᱳᱭ ᱚᱱᱟ ᱵᱚᱥᱛᱟ ᱨᱮᱜᱮ ᱦᱟᱸᱜ ᱠᱷᱟᱱ ᱟᱞᱮ ᱫᱚ ᱥᱟᱥᱟᱝ ᱫᱚ ᱦᱟᱸᱜ ᱞᱮ ᱪᱟᱥᱟ, ᱥᱟᱥᱟᱝ ᱛᱟᱨᱯᱚᱨᱮ ᱱᱚᱛᱮ ᱦᱩᱭᱩᱜ ᱠᱟᱱ ᱛᱟᱵᱮᱱᱟ ᱨᱟᱹᱥᱩᱱ, ᱟᱫᱟ ᱦᱚᱜ-ᱚᱱᱟ ᱠᱚ ᱟᱨ ᱪᱮᱫ ᱦᱩᱸ ᱾ ᱦᱚᱜ-ᱚᱱᱟ ᱠᱚᱞᱮ ᱪᱟᱥᱟ, ᱟᱨ ᱵᱚᱥᱛᱟ ᱨᱮ ᱪᱟᱥ ᱞᱮᱠᱷᱟᱱ ᱫᱚ ᱜᱚᱝᱠᱮ ᱚᱱᱟ ᱡᱟᱦᱟᱸ ᱯᱷᱚᱞᱚᱱ ᱴᱟᱜ ᱟᱨ ᱪᱮᱫ ᱦᱮᱸᱥᱮ ᱚᱱᱟ ᱫᱚ ᱟᱹᱰᱤ ᱵᱟᱹᱲᱛᱤ ᱜᱮ ᱧᱟᱢᱚᱜ-ᱟ ᱾
ᱟᱪᱪᱷᱟ ᱟᱫᱚ ᱜᱚᱝᱠᱮ
ᱦᱩᱸ ᱦᱩᱸ ᱞᱟᱹᱭ ᱵᱮᱱ ᱾
ᱚᱱᱮ ᱵᱤᱱ ᱞᱟᱹᱭ ᱠᱮᱜᱼᱟ ᱡᱮ ᱢᱤᱫ ᱴᱟᱝ ᱠᱟᱛᱷᱟ ᱵᱟᱲᱟᱭ ᱥᱟᱱᱟᱭᱮᱫ ᱞᱤᱧᱟ ᱨᱟᱦᱮᱲ ᱨᱟᱦᱮᱲ ᱡᱟᱦᱟᱸ ᱵᱤᱱ ᱞᱟᱹᱭ ᱠᱮᱜᱼᱟ
ᱦᱩᱸ ᱦᱩᱸ ᱦᱩᱸ ᱦᱩᱸ
ᱟᱫᱚ ᱚᱱᱟ ᱫᱚ ᱦᱟᱸᱜ ᱵᱟᱹᱞᱤᱧ ᱧᱮᱞ ᱟᱠᱟᱜ, ᱟᱹᱞᱤᱧ ᱪᱚ ᱚᱠᱟ ᱞᱮᱠᱟ ᱦᱮᱸ ᱠᱟᱹᱴᱤᱡ ᱚᱱᱟ ᱜᱮ ᱵᱤᱱ ᱞᱟᱹᱭ ᱞᱮᱠᱷᱟᱱ ᱚᱠᱟ ᱞᱮᱠᱟ? ᱠᱚ ᱪᱟᱥᱟ ᱥᱮ
ᱟᱪᱪᱷᱟ ᱟᱪᱪᱷᱟ ᱨᱟᱦᱮᱲ ᱫᱚ ᱦᱟᱸᱜ ᱞᱤᱧ ᱞᱟᱹᱭ ᱵᱮᱱ ᱠᱟᱱᱟ᱾ ᱱᱚᱣᱟ ᱫᱚ ᱠᱟᱹᱴᱤᱡ ᱠᱟᱹᱴᱤᱡ ᱨᱟᱦᱮᱲ ᱢᱤᱫ ᱴᱟᱝ ᱫᱟᱹᱞ ᱞᱮᱠᱟᱱᱟᱜ ᱠᱟᱱᱟ᱾ ᱟᱫᱚ ᱫᱟᱹᱞ ᱠᱷᱚᱱᱟᱜ ᱫᱚ ᱠᱤᱪᱷᱩ ᱞᱟᱹᱴᱩ ᱜᱚᱫᱚᱜ-ᱟ, ᱱᱟᱥᱮ ᱱᱟᱜ᱾
ᱦᱮᱸ ᱥᱮ ᱚᱱᱮ ᱤᱭᱟᱹ ᱞᱮᱠᱟ, ᱢᱟᱱᱮ ᱨᱚ ᱵᱚᱦᱚᱜ ᱠᱟᱱᱟ ᱮᱸ ᱢᱟᱱᱮ ᱨᱚ ᱵᱚ ᱨᱚ ᱵᱚᱦᱚᱜ ᱞᱮᱠᱟ ᱜᱮ ᱟᱹᱨᱠᱤ᱾ ᱦᱩᱸ ᱦᱩᱸ ᱨᱟᱦᱮᱲ ᱫᱚ ᱦᱩᱭᱩᱜ ᱠᱟᱱᱟ, ᱟᱵᱮᱱ ᱵᱮᱱ ᱥᱤ ᱠᱮᱜ-ᱟ, ᱦᱩᱸ᱾
ᱦᱮᱸ!
ᱥᱤ ᱠᱟᱛᱮᱜ ᱵᱮᱥᱴᱷᱤᱠ ᱤᱭᱟᱹ ᱠᱟᱛᱮᱜ ᱟᱨ ᱵᱮᱱ ᱮᱨ ᱠᱮᱫ ᱛᱮ ᱦᱮᱸ ᱥᱮ᱾ ᱟᱨ ᱟᱬᱜᱚᱢ ᱠᱟᱛᱮᱫ ᱵᱮᱱ ᱟᱬᱜᱚᱢ ᱮᱥᱮᱫ ᱠᱟᱫᱟ ᱟᱨ ᱪᱮᱫ ᱟᱨ ᱚᱱᱟ ᱨᱟᱦᱮᱲ ᱫᱚ ᱵᱟᱹᱭ ᱵᱟᱹᱭ ᱛᱮ ᱦᱟᱨᱟ ᱠᱟᱛᱮ ᱦᱟᱸᱜ ᱧᱮᱞ ᱵᱮᱱ, ᱟᱵᱮᱱ ᱦᱚᱲ ᱯᱟᱨᱚᱢ ᱦᱟᱸᱜ ᱚᱱᱟ ᱫᱚ ᱦᱟᱨᱟᱜ-ᱟ, ᱫᱟᱨᱮ ᱫᱚ᱾
ᱦᱮᱸ
ᱦᱩᱸ! ᱚᱱᱟ ᱦᱚᱸ ᱡᱚᱱᱰᱨᱟ ᱞᱮᱠᱟ ᱜᱮ ᱢᱟᱱᱮ ᱫᱟᱨᱮᱜ-ᱟ ᱟᱨ ᱪᱮᱫ ᱜᱚᱢᱠᱮ ᱵᱩᱡ ᱫᱟ ᱵᱮᱱ
ᱚᱸ ᱟᱪᱪᱷᱟ
ᱦᱩᱸ ᱟᱫᱚ ᱚᱱᱮ ᱚᱱᱟ ᱨᱟᱦᱮᱲ ᱜᱮ ᱦᱟᱸᱜ ᱡᱚᱠᱷᱚᱱ ᱦᱟᱸᱜ ᱜᱟᱫᱟᱨᱚᱜᱼᱟ᱾
ᱦᱳᱭ
ᱦᱮᱸ ᱜᱟᱫᱟᱨ ᱠᱟᱛᱮ ᱦᱟᱸᱜ ᱟᱨ ᱵᱤᱞᱤᱜ-ᱟ ᱩᱱ ᱫᱚ ᱦᱟᱸᱜ ᱟᱫᱚ ᱢᱟᱜ ᱠᱟᱛᱮᱜ ᱦᱟᱸᱜ, ᱟᱹᱜᱩᱭ ᱦᱩᱭᱩᱜ-ᱟ ᱟᱨ ᱢᱟᱱᱮ ᱵᱤᱞᱤᱜ ᱞᱟᱦᱟ ᱨᱮᱜᱮ ᱟᱹᱜᱩᱭ ᱦᱩᱭᱩᱜᱼᱟ᱾ ᱠᱟᱱ ᱦᱟᱸᱜ ᱜᱟᱫᱟᱞ ᱞᱮᱱᱠᱷᱟᱱ ᱢᱤᱫ ᱫᱷᱟᱣ
ᱟᱨ ᱵᱤᱞᱤ ᱜᱚᱫᱚᱜ ᱟᱥᱮ ᱟᱪᱠᱟ ᱜᱮ ᱟᱨ ᱵᱤᱞᱤ ᱠᱟᱛᱮ ᱨᱚᱦᱚᱲ ᱞᱮᱱᱠᱷᱟᱱ ᱢᱤᱫ ᱫᱷᱟᱣ ᱧᱮᱞ ᱵᱮᱱ ᱦᱟᱸᱜ᱾ ᱩᱱ ᱫᱚ ᱟᱜᱩ ᱛᱮᱜᱮ ᱦᱟᱸᱜ ᱡᱷᱚᱛᱚ ᱡᱷᱟᱲᱟᱣ ᱪᱟᱵᱟᱜ